ᱦᱮᱞ ᱟᱸᱡᱚᱢᱚᱜ ᱠᱟᱱᱟ ᱡᱚᱦᱟᱨ ᱜᱮ ᱾ ᱡᱚᱦᱟᱨ ᱡᱚᱦᱟᱨ ᱟᱨ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱟᱫᱚ ᱪᱮᱫ ᱠᱚ ᱠᱟᱢᱤ ᱵᱟᱲᱟ ᱦᱩᱭᱩᱜ ᱠᱟᱱᱟ?
ᱪᱮᱫ ᱦᱚ ᱵᱟᱝ ᱱᱚᱜᱼᱚᱭ ᱫᱩᱲᱩᱵ ᱵᱟᱲᱟ ᱛᱚ ᱦᱩᱭ ᱠᱟᱱᱟ ᱡᱚᱢ ᱵᱟᱲᱟ ᱠᱟᱛᱮᱫ ᱾
ᱚᱻ ᱵᱩᱨᱩ ᱵᱚᱸᱜᱟ ᱫᱚ ᱵᱟᱵᱤᱱ ᱪᱟᱞᱟᱣ ᱠᱟᱱᱟ?
ᱵᱩᱨᱩ ᱵᱚᱸᱜᱟ ᱵᱟᱞᱤᱧ ᱪᱟᱞᱟᱣ ᱠᱟᱱᱟ ᱪᱟᱞᱟᱜ ᱛᱚ ᱞᱤᱧ ᱢᱚᱱᱮ ᱞᱟᱜ ᱛᱟᱦᱮᱱᱟ ᱦᱟᱯᱮ ᱟᱹᱣᱨᱤ ᱞᱤᱧ ᱪᱟᱞᱟᱜᱼᱟ ᱱᱟᱦᱟᱜ ᱾
ᱚᱻ ᱚᱲᱟᱜ ᱠᱷᱚᱱᱟᱜ ᱫᱚ ᱥᱩᱨ ᱜᱮᱭᱟ ᱥᱮ ᱪᱮᱫ?
ᱵᱟᱝ-ᱟ ᱟᱰᱤ ᱥᱟᱺᱜᱤᱧᱟ ᱚᱱᱟ ᱫᱤᱥᱚᱢ ᱫᱚ ᱵᱟᱞᱮ ᱯᱟᱲᱟᱜ ᱠᱟᱱᱟ ᱟᱞᱮ ᱫᱚ ᱮᱴᱟᱜ ᱫᱤᱥᱚᱢ ᱞᱮ ᱯᱟᱲᱟᱜᱼᱟ ᱾
ᱟᱪᱪᱷᱟ ᱟᱪᱪᱷᱟ ᱟᱪᱷᱟ ᱾
ᱦᱳᱭ ᱾ ᱟᱫᱚ ᱥᱮᱱ ᱵᱟᱲᱟ ᱠᱟᱱᱟ ᱞᱤᱧ ᱴᱷᱤᱠᱟᱹ ᱵᱟᱲᱟ ᱠᱟᱜ-ᱟ ᱞᱤᱧ ᱚᱱᱟ ᱠᱚᱫᱚ ᱱᱟᱸᱦᱜ ᱾
ᱳ ᱟᱪᱪᱷᱟ ᱾
ᱦᱳᱭ ᱠᱟᱹᱱᱦᱟᱹᱭᱥᱨᱚ ᱦᱚᱸᱞᱤᱧ ᱟᱸᱡᱚᱢ ᱠᱟᱜᱼᱟ ᱜᱚᱴᱟ ᱥᱤᱞᱟᱹ ᱦᱚᱸ, ᱵᱟᱲᱟᱭ ᱜᱮᱭᱟ ᱵᱤᱱ ᱯᱟᱞᱮᱱ ᱦᱟᱜ?
ᱪᱮᱫ ᱵᱤᱱ ᱞᱟᱹᱭ ᱠᱮᱫᱟ?
ᱮᱸ ᱞᱟᱹᱭ ᱫᱟᱞᱤᱧ ᱠᱟᱹᱱᱟᱹᱭᱥᱚᱨ ᱢᱟ ᱛᱮᱦᱮᱧ ᱦᱩᱭᱩᱜ ᱠᱟᱱᱟ ᱥᱮ?
ᱦᱳᱭ ᱦᱳᱭ ᱚᱱᱟ ᱫᱚ ᱛᱟᱦᱮᱱ ᱦᱩᱭᱩᱜ ᱠᱟᱱᱟ, ᱦᱚᱞᱟ ᱦᱩᱭ ᱞᱮᱱᱟ ᱛᱮᱦᱮᱱ ᱫᱚ ᱵᱟᱲᱟ ᱜᱷᱟᱴ ᱨᱮ ᱯᱟᱛᱟ ᱾
ᱦᱮᱸ ᱦᱮᱸ ᱵᱟᱲᱟ ᱜᱷᱟᱴ ᱠᱚ ᱞᱟᱹᱭᱟ ᱦᱮᱸ ᱾ ᱧᱮᱞ ᱠᱟᱫᱟᱞᱤᱧ ᱟᱫᱚ ᱵᱟᱹᱞᱤᱧ ᱥᱮᱱ ᱞᱮᱱᱟ ᱱᱤᱭᱟᱹ ᱫᱷᱟᱣ ᱫᱚ ᱟᱨ ᱾ ᱫᱟᱜ ᱮᱫᱟᱭ ᱛᱚ ᱱᱚᱛᱮ ᱫᱚᱢᱮ ᱜᱮ ᱾
ᱚ ᱥᱮᱛᱟᱜ ᱠᱷᱚᱱᱟᱜ ᱜᱮ ᱫᱟᱜ ᱮ ᱡᱟᱲᱤᱭ ᱫᱟ ᱾
ᱦᱚ ᱥᱮᱱ ᱵᱟᱝ ᱜᱟᱱᱚᱜ ᱠᱟᱱᱟ ᱛᱚ ᱵᱟᱭᱤᱠ ᱛᱮᱠᱷᱟᱱ ᱵᱟᱝ ᱜᱟᱱᱚᱜ ᱠᱟᱱᱟ ᱟᱨ ᱜᱟᱹᱲᱤ ᱠᱚ ᱠᱚ ᱛᱟᱦᱮᱱ ᱠᱷᱟᱱ ᱤᱱᱟᱹ ᱢᱤᱫᱴᱟᱝ ᱦᱩᱱᱟᱹᱝ ᱦᱮ ᱥᱮ ᱾
ᱦᱩᱸ ᱾
ᱦᱮᱸ ᱜᱚᱝᱠᱮ ᱾
ᱟᱫᱚ, ᱟᱫᱚ ᱥᱮᱛᱟᱜ ᱠᱷᱚᱱᱟᱜ ᱜᱮ ᱡᱟᱲᱤᱭ ᱫᱟᱭ?
ᱦᱮᱸ ᱥᱮᱛᱟᱜ ᱠᱷᱚᱱ ᱜᱮ ᱜᱳᱴᱟ ᱧᱤᱫᱟᱹ ᱜᱳᱴᱟ ᱥᱤᱧ ᱜᱮ ᱱᱚᱛᱮ ᱫᱚ ᱾ ᱱᱤᱛᱚᱜ ᱦᱚᱸ ᱧᱩᱨᱮ ᱧᱩᱨᱮᱜ ᱜᱮᱭᱟᱭ ᱦᱮᱸ ᱾
ᱟᱫᱚ ᱧᱤᱫᱟᱹ ᱫᱚ ᱫᱚ ᱧᱤᱫᱟᱹ ᱫᱚ ᱟᱹᱲᱤ ᱧᱤᱫᱟᱹ ᱠᱟᱛᱮ ᱜᱮ ᱫᱟᱜ ᱞᱮᱫᱟ ᱾
ᱟᱪᱷᱟ ᱟᱪᱷᱟ ᱾
ᱟᱞᱮ ᱥᱮᱫ ᱫᱚ ᱥᱟᱵ ᱠᱟᱜ ᱵᱤᱱ ᱥᱮ ᱚᱱᱠᱟ ᱫᱚ ᱵᱟᱭ ᱫᱟᱜ ᱠᱟᱫᱟ ᱵᱟᱭ ᱡᱟᱲᱤᱭ ᱠᱟᱫᱟ ᱾ ᱟᱯᱮ ᱥᱮᱫ ᱫᱚ ᱪᱮ ᱧᱤᱫᱟᱹ ᱠᱷᱚᱱᱟᱜ ᱜᱮ ᱡᱟᱹᱲᱤ ᱞᱮᱫᱟᱭ?
ᱦᱮᱸ ᱦᱮᱸ ᱦᱮᱸ ᱧᱤᱫᱟᱹ ᱠᱷᱚᱱᱜᱮ ᱦᱚᱞᱟ ᱜᱚᱴᱟ ᱥᱤᱧ ᱜᱚᱴᱟ ᱧᱤᱫᱟᱹ ᱟᱨᱦᱚᱸ ᱛᱮᱦᱮᱧ ᱜᱚᱴᱟ ᱥᱤᱧ ᱱᱟᱦᱜ ᱯᱟᱞᱮᱫ ᱾ ᱪᱮᱫᱟᱜ ᱥᱮ ᱨᱢᱤᱞ ᱠᱚᱢᱟᱭ ᱫᱟᱹᱲ ᱵᱟᱲᱟᱭᱮᱜ ᱜᱮ ᱛᱟᱦᱮᱸᱫ ᱾
ᱵᱟᱝ-ᱟ ᱟᱞᱮ ᱥᱮᱫ ᱫᱚ ᱱᱤᱛᱚᱜ ᱫᱚ ᱵᱟᱭ ᱡᱟᱲᱤᱭᱫᱟ ᱱᱤᱛᱚᱜ ᱫᱚ ᱠᱟᱹᱡ ᱵᱚᱱᱫᱚᱭ ᱫᱚᱦᱚ ᱠᱟᱫᱟᱭ ᱥᱮᱛᱟᱜ ᱠᱷᱚᱱᱟᱜ ᱫᱚ ᱾
ᱟᱪᱪᱷᱟ ᱟᱪᱷᱟ ᱾
ᱱᱚᱛᱮ ᱫᱚ ᱫᱚᱢᱮ ᱜᱮ ᱵᱟᱹᱫᱽ ᱠᱚ ᱯᱚᱨᱮ ᱢᱟᱱᱮ ᱯᱩᱨᱟᱹ ᱯᱮᱨᱮᱡ ᱩᱛᱟᱹᱨ ᱠᱟᱜᱼᱟ ᱵᱟᱹᱫᱽ ᱠᱚᱫᱚ ᱾ ᱫᱟᱜ ᱛᱮᱜᱮ ᱾
ᱚᱸ ᱾ ᱱᱤᱛᱚᱜ ᱚᱱᱟᱦᱚᱸ ᱢᱤᱫ ᱫᱤᱠ ᱛᱮᱜᱮ ᱵᱷᱟᱜᱮ ᱡᱟᱲᱤᱭ ᱫᱟᱭ ᱟᱵᱚ ᱵᱚᱱ ᱞᱟᱹᱭᱫᱟ ᱵᱟᱝ ᱵᱷᱟᱜᱮᱭᱟ ᱠᱤᱱᱛᱩ
ᱵᱷᱟᱜᱤ ᱜᱮ ᱟᱵᱚ ᱞᱟᱜᱤᱫ ᱪᱮᱫᱟᱜ ᱥᱮ ᱪᱟᱥ ᱫᱤᱱ ᱠᱟᱱᱟ ᱥᱮ ᱱᱮᱛᱟᱨ ᱦᱩᱲᱩ ᱠᱚ ᱨᱚᱦᱚᱭ ᱠᱚ ᱵᱟᱱᱩᱜᱼᱟ ᱥᱮ ᱠᱟᱲᱟᱱ ᱠᱚ ᱡᱟᱦᱟᱸᱭ
ᱟᱫᱚ ᱫᱟᱜ ᱦᱚᱸ ᱡᱩᱫᱤ ᱵᱟᱭ ᱡᱟᱹᱲᱤ ᱠᱟᱱᱟ ᱟᱨ ᱚᱱᱛᱮ ᱦᱩᱲᱩ ᱨᱚᱦᱚᱭ ᱦᱚᱸ ᱵᱟᱭ ᱜᱟᱱᱚᱜᱼ
ᱵᱟᱝ ᱜᱟᱱᱚᱜᱼᱟ। ᱦᱮᱸ ᱟᱨᱚ ᱨᱚᱦᱚᱲ ᱨᱮᱦᱚᱸ ᱨᱚᱦᱚᱭ ᱦᱚᱸ ᱵᱟᱭ ᱜᱟᱱᱚᱜ
ᱨᱚᱦᱚᱭ ᱦᱚᱸ ᱵᱟᱭ ᱨᱚᱦᱚᱲ ᱨᱮᱢ ᱨᱚᱦᱚᱭ ᱞᱮᱱᱠᱷᱟᱱ ᱟᱵᱟᱨ ᱫᱟᱨᱮ ᱠᱚᱢ ᱞᱟᱜᱟᱣᱟ ᱚᱱᱟ ᱦᱚᱸ ᱜᱩᱡᱩᱜᱼᱟ
ᱜᱩᱡᱩᱜᱼᱟ ᱾ ᱦᱮᱸ ᱮᱱᱛᱮ ᱡᱟᱹᱲᱤᱭᱤᱫᱟᱭ ᱤᱱᱟᱹᱜᱮ ᱵᱷᱟᱹᱜᱤ ᱭᱟᱠᱟᱫᱟᱭ ᱟᱨ ᱦᱮᱸᱥᱮ ᱦᱮᱸ ᱟᱨ ᱚᱱᱛᱮ ᱪᱟᱥᱵᱟᱥ ᱠᱟᱹᱢᱤ ᱠᱚ ᱛᱤᱱᱟᱹᱜ ᱡᱤᱞᱤᱧ ᱠᱮᱫᱟ ᱯᱮ ᱾
ᱵᱟᱝ ᱮᱠᱷᱚᱱ ᱫᱚ ᱟᱞᱮ ᱥᱮᱫ ᱫᱚ ᱮᱠᱷᱚᱱᱳ ᱪᱮᱸ ᱫᱮᱨᱤ ᱫᱮᱨᱤ ᱜᱮᱭᱟ ᱱᱤᱛᱳᱜ ᱫᱚ ᱵᱟᱭ ᱦᱩᱭᱩᱜᱼᱟ ᱾ ᱛᱚ ᱮᱢᱚᱱ ᱫᱚ ᱱᱤᱛᱳᱜ ᱫᱚ ᱛᱚᱞᱟ ᱦᱟᱨᱟᱜᱼᱟ ᱱᱚᱜᱼᱚᱭ ᱛᱚ ᱱᱤᱛᱚᱜ ᱛᱚᱞᱟ ᱠᱚᱠᱚ ᱜᱤᱰᱤᱭᱮᱫᱟ ᱱᱤᱭᱟᱹ ᱦᱟᱨᱟᱜ ᱟᱭ ᱛᱟᱨᱯᱚᱨᱮ ᱚᱱᱟ ᱫᱚ ᱥᱟᱵ ᱠᱟᱜ ᱵᱤᱱ ᱮᱠᱷᱚᱱ ᱵᱷᱟᱫᱨᱚ ᱨᱮ ᱨᱚᱦᱚᱭ ᱞᱟᱜᱟᱜᱼᱟ ᱾ ᱟᱨ ᱵᱷᱟᱫᱨᱚ ᱫᱚ ᱵᱟᱝᱼᱟ ᱟᱥᱟᱲ ᱥᱨᱟᱵᱚᱱ ᱥᱮᱫ ᱨᱮ ᱥᱨᱟᱵᱚᱱ ᱨᱮᱱᱟᱜ ᱥᱟᱵᱵᱤᱱ ᱢᱩᱪᱟᱹᱫ ᱥᱮᱫ ᱨᱮ ᱨᱚᱦᱚᱭ ᱞᱟᱜᱟᱜᱼᱟ᱾
ᱦᱮᱸ ᱦᱮᱸ ᱦᱮᱸ ᱜᱚᱢᱦᱟ ᱞᱟᱦᱟ ᱥᱮᱫ ᱨᱮᱱᱟᱜ ᱞᱟᱹᱭ ᱞᱮᱠᱷᱟᱡ ᱫᱚ ᱦᱮᱸ ᱥᱮ
ᱚᱦᱚᱭ
ᱦᱮᱸ ᱦᱮᱸ ᱱᱚᱛᱮ ᱫᱚᱠᱚ ᱥᱟᱹᱨᱫᱤ ᱜᱚᱫ ᱟᱠᱟᱜᱼᱟ ᱛᱚ ᱛᱚᱲᱟ ᱠᱚ ᱠᱟᱹᱴᱤᱡ ᱜᱚᱨᱟᱝ ᱧᱚᱜ ᱟᱠᱟᱱᱟᱛᱚ
ᱛᱟᱦᱮᱞᱮ ᱛᱚ ᱡᱮᱥᱴᱟᱹ ᱵᱚᱸᱜᱟ ᱨᱮᱜᱮ ᱚᱱᱛᱮ ᱫᱚ ᱛᱟᱦᱚᱞᱮ ᱛᱚᱲᱟ ᱠᱚ ᱜᱤᱰᱤ ᱭᱟᱠᱟᱫᱟ ᱚᱱᱛᱮ
ᱦᱮᱸ ᱦᱮᱸ ᱱᱚᱛᱮ ᱫᱚ ᱞᱚᱜᱚᱱ ᱜᱮ ᱱᱮᱼᱱᱤᱛ ᱛᱚ ᱯᱩᱨᱟᱹ ᱢᱟᱱᱮ ᱥᱟᱹᱨᱫᱤ ᱭᱟᱠᱟ ᱟᱠᱚ ᱨᱚᱦᱚᱭ ᱠᱚ ᱟᱨ ᱱᱚᱝᱠᱟ ᱠᱟᱬᱦᱟᱱ ᱠᱚ
ᱚᱱᱟ ᱜᱮᱛᱚᱧ ᱞᱟᱹᱭ ᱫᱟ ᱥᱮ ᱚᱱᱛᱮ ᱫᱚ ᱞᱟᱦᱟ ᱠᱷᱚᱱᱟᱜ ᱜᱮᱠᱚ ᱚᱝᱠᱟ ᱠᱟᱹᱢᱤ ᱠᱚ ᱥᱟᱹᱛ ᱟᱠᱟᱫᱟ ᱞᱟᱦᱟ ᱠᱷᱚᱱᱟᱜ ᱜᱮ ᱨᱚᱦᱚᱭᱟ ᱚ ᱟᱨ ᱱᱤᱭᱟᱹ ᱫᱷᱟ ᱱᱤᱝᱠᱟᱹ ᱞᱚᱜᱚᱱ ᱢᱮᱱᱛᱮ ᱫᱟᱜ ᱫᱟᱲᱤᱭᱟ ᱵᱚᱨᱥᱟ ᱨᱮ ᱱᱤᱭᱟᱹ ᱡᱟᱹᱯᱩᱫ ᱫᱤᱱᱨᱮ ᱱᱤᱝᱠᱟᱹ ᱞᱚᱜᱚᱱ ᱢᱮᱱᱛᱮ ᱞᱟᱜᱟᱜᱼᱟ ᱢᱮᱱᱛᱮ ᱚᱠᱚᱭ ᱵᱟᱠᱚ ᱞᱟᱹᱭ ᱫᱟᱲᱮᱭᱟᱜᱼᱟ᱾
ᱵᱟᱠᱚ ᱞᱟᱹᱭ ᱫᱟᱲᱮ ᱭᱟᱠᱟᱫᱟ ᱦᱮᱸ
ᱵᱟᱠᱚ ᱞᱟᱹᱭ ᱫᱟᱲᱮ ᱣᱟᱠᱫᱟ ᱱᱤᱭᱟᱹ ᱫᱚ ᱟᱠᱟ ᱪᱚᱢᱠᱟ ᱱᱤᱝᱠᱟᱹ ᱫᱟᱜ ᱟᱠᱟᱫᱟ ᱵᱟᱠᱷᱟᱡ ᱞᱟᱦᱟ ᱥᱮᱨᱢᱟ ᱫᱚ ᱵᱟᱭ ᱫᱟᱜ ᱟᱠᱟᱫ ᱛᱚᱭ ᱱᱤᱝᱠᱟᱹ
ᱦᱮᱸ ᱦᱮᱸ ᱦᱟᱱᱮ ᱩᱱᱛᱨᱤᱥ ᱛᱟᱨᱤᱠᱷ ᱦᱤᱞᱳ ᱠᱷᱚᱱ ᱡᱟᱦᱟᱸ ᱞᱟᱜ
ᱞᱟᱜᱟᱛᱟᱨ ᱯᱩᱨᱟᱹ ᱢᱟᱱᱮ ᱢᱤᱫ ᱞᱮᱛᱟᱲ ᱜᱮ ᱫᱟᱜ ᱤᱫᱤᱭᱮᱫᱟ ᱟᱠᱟ ᱜᱮ ᱢᱟᱱᱮ ᱪᱤᱫ ᱤᱧᱞᱟᱹᱭᱟ ᱵᱷᱟᱜ ᱜᱮ ᱵᱟᱹᱱᱩᱜ ᱟᱱᱤᱡ ᱫᱟᱜ ᱡᱟᱲᱤ ᱫᱚ ᱱᱤᱭᱟᱹ ᱥᱚᱢᱚᱭ ᱚᱠᱚᱭ ᱠᱚ ᱨᱚᱦᱚᱭ ᱫᱟ ᱩᱱᱠᱩ ᱫᱚ ᱵᱷᱟᱹᱜᱤᱜ ᱛᱟᱠᱚᱣᱟ ᱠᱟᱨᱚᱱ ᱟ ᱡᱚᱠᱷᱚᱱ ᱦᱳᱭᱛᱚ ᱟᱞᱮᱜ ᱱᱚᱛᱮ ᱨᱚᱦᱚᱭᱚᱜᱼᱟ᱾ ᱥᱮ ᱛᱚᱠᱷᱚᱱ ᱜᱮ ᱩᱱ ᱩᱱᱠᱩᱣᱟᱜ ᱫᱚ ᱫᱷᱟᱨᱮ ᱠᱚ ᱨᱮᱦᱮᱫ ᱛᱚᱛᱛᱟ ᱠᱟᱛᱮ ᱦᱟᱹᱞᱤᱜᱼᱟ ᱾ ᱫᱟᱨᱮ
ᱦᱮᱸ ᱦᱮᱸ ᱦᱮᱸ ᱱᱚᱛᱮ ᱦᱚᱸ ᱱᱤᱛᱚᱜ ᱜᱮᱛᱚ ᱠᱚ ᱨᱚᱦᱚᱭᱮᱜᱼᱟᱱ ᱟᱜ ᱦᱟᱯᱮ ᱪᱮᱫ ᱪᱤᱠᱟᱹᱜ ᱠᱟᱱᱟ ᱱᱟᱱᱼᱟᱜ ᱵᱟᱹᱫᱽ ᱠᱚᱨᱮ ᱫᱟᱜ ᱠᱚᱢᱟ ᱯᱮᱨᱮᱡ ᱵᱟᱲᱟ ᱟᱠᱟᱱ ᱞᱚᱥᱚᱫ ᱵᱟᱲᱟ ᱦᱮᱸ ᱦᱮᱸ ᱚᱱᱛᱮ ᱫᱚ ᱜᱚᱢᱠᱮ ᱴᱟᱺᱰᱤ ᱫᱤᱥᱚᱢ ᱥᱮ ᱱᱚᱠᱟ ᱤᱭᱟᱹ
ᱵᱟᱝ ᱵᱟᱝ ᱟᱞᱮᱥᱮᱫ ᱫᱚ ᱰᱟᱹᱦᱤ ᱫᱤᱥᱚᱢ ᱫᱚ ᱵᱟᱝ ᱠᱟᱱᱟ ᱱᱚᱱᱛᱮ ᱫᱚ ᱵᱟᱨ ᱥᱤᱡᱤᱱ ᱫᱚ ᱪᱟᱥ ᱦᱩᱭᱩᱜ ᱜᱮᱭᱟ ᱢᱟᱱᱮ ᱢᱤᱱᱤ ᱨᱮᱱᱟᱜ ᱫᱟᱜ ᱛᱮ ᱢᱤᱫ ᱫᱷᱟᱣ ᱪᱟᱥᱚᱜ ᱜᱮᱭᱟ ᱥᱤᱛᱩᱝ ᱞᱚᱞᱚ ᱫᱤᱱ
ᱟᱪᱪᱷᱟ ᱟᱪᱪᱷᱟ
ᱟᱨ ᱱᱤᱭᱟᱹ ᱥᱚᱢᱚᱭ ᱵᱚᱨᱥᱟ ᱨᱮ
ᱮᱸ ᱟᱪᱪᱷᱟ ᱟᱪᱪᱷᱟ ᱾
ᱵᱟᱨ ᱫᱷᱟ ᱪᱟᱥ ᱦᱩᱭᱩᱜ ᱜᱮᱭᱟ ᱾
ᱦᱮᱸ,
ᱟᱫᱚ ᱚᱱᱛᱮ ᱫᱚ ᱢᱩᱞᱤᱭᱟᱹ ᱫᱚ ᱛᱤᱱᱟᱹᱜ ᱠᱟᱛᱮ ᱠᱚ ᱠᱟᱹᱣᱰᱤ ᱠᱚᱠᱚ ᱦᱟᱛᱟᱣ ᱫᱟ?
ᱱᱚᱛᱮ ᱠᱟᱹᱣᱰᱤ ᱠᱚ ᱚᱱᱠᱟᱱ ᱫᱚ ᱯᱚᱴᱟᱯᱩᱴᱤ ᱪᱮᱛᱟᱱ ᱨᱮ ᱾
ᱟᱪᱷ ᱟᱪᱷᱟᱢ ᱵᱩᱡᱷᱟᱹᱣ ᱠᱟᱫᱟ ᱚᱱᱮ ᱟᱢ ᱚᱠᱟᱞᱮᱠᱟ ᱦᱚᱲᱮᱢ ᱵᱩᱞᱟᱹᱣ ᱫᱟᱲᱮᱟᱭᱟ ᱾
ᱦᱮᱸ ᱦᱮᱸ ᱟᱢ ᱚᱠᱟ ᱞᱮᱠᱟᱢ ᱨᱮᱵᱮᱱ ᱦᱚᱪᱚ ᱫᱟᱲᱮᱭᱟᱜᱼᱟ ᱾ ᱚᱱᱠᱟ ᱠᱟᱹᱢᱤ ᱦᱚᱪᱚ ᱦᱩᱭᱩᱜᱼᱟ ᱱᱤᱛᱚᱜ ᱾ ᱦᱮᱸ ᱟᱨ ᱡᱟᱦᱟᱸ ᱛᱤᱱᱟᱹᱜ ᱵᱚᱨᱼᱼ
ᱱᱚᱣᱟ ᱱᱚᱱᱛᱮ ᱫᱚ ᱟᱠᱷᱟᱡ ᱫᱚ ᱟᱞᱮ ᱱᱚᱱᱛᱮ ᱫᱚ ᱪᱮ ᱢᱤᱫᱴᱟᱝ ᱜᱮ ᱨᱮᱴ ᱢᱮᱱᱟᱜ-ᱟ᱾ ᱟᱢ ᱫᱚ ᱯᱮ ᱮᱸ ᱯᱮᱥᱚ ᱠᱩᱲᱤ ᱴᱟᱠᱟ ᱫᱚ ᱮᱢ ᱛᱮᱜᱮ ᱞᱟᱹᱠᱛᱤ ᱠᱟᱱᱟ ᱚᱱᱟ ᱫᱚ᱾ ᱩᱱᱤ ᱫᱚ ᱵᱟᱭ ᱡᱚᱢᱟᱭ ᱟᱢ ᱴᱷᱮᱱ ᱡᱚᱢ ᱦᱚᱸ ᱵᱟᱭ ᱡᱚᱢᱟᱭ ‌ᱚᱸᱻ ᱚᱱᱟᱼᱼ ᱯᱮᱥᱚ ᱠᱩᱲᱤ ᱴᱟᱠᱟ ᱫᱚ ᱮᱢ ᱦᱩᱭᱩᱜ-ᱟ ᱚᱲᱟᱜ ᱠᱷᱚᱱᱟᱜ ᱜᱮᱼᱼ ᱡᱚᱢ ᱫᱚ ᱢᱚᱱ ᱦᱚᱭ ᱦᱚᱭ ᱚᱲᱟᱜ ᱠᱷᱚᱱᱟᱜ ᱜᱮ ᱡᱚᱢᱟᱜ ᱮ ᱟᱹᱜᱩᱭᱟ᱾ ᱨᱟᱵᱟ ᱟᱢ ᱱᱤᱡᱟᱹ ᱦᱚᱸᱢ ᱞᱟᱜᱟᱣ ᱫᱟᱲᱮ ᱟᱠᱚᱣᱟ᱾ ᱢᱟᱱᱮ ᱫᱚᱥ ᱯᱚᱨᱚ ᱡᱚᱱ ᱚᱠᱚᱭ ᱦᱚᱸ ᱞᱟᱹᱭ ᱢᱮ?
ᱦᱮᱸ ᱱᱚᱛᱮ ᱦᱚᱸ ᱚᱱᱠᱟ ᱜᱮ ᱞᱟᱹᱭ ᱞᱮᱠᱷᱟᱱ ᱫᱚ ᱚᱲᱟᱜ ᱠᱷᱚᱱ ᱜᱮ ᱡᱚᱢ ᱫᱚᱠᱚ ᱤᱫᱤᱭᱟ ᱛᱚᱼᱼ ᱟ ᱡᱟᱦᱟᱸᱱᱟᱜ ᱮ ᱠᱩᱲᱟᱹᱭ ᱵᱚ ᱞᱟᱹᱭᱟ ᱱᱟᱦᱟᱸᱜ ᱠᱩᱲᱟᱹᱭ ᱫᱚ ᱚᱱᱠᱟ ᱫᱚ ᱡᱟᱦᱟᱸ ᱞᱮᱠᱟᱼᱼ ᱯᱷᱚᱴᱟ ᱯᱷᱩᱴᱤ ᱪᱮᱛᱟᱱ ᱨᱮ ᱫᱩᱥᱚ ᱴᱟᱠᱟᱢ ᱢᱟᱭ ᱫᱩᱭ ᱟᱰᱷᱟᱭ ᱥᱚ ᱴᱟᱠᱟᱢ‌ ᱮᱢᱟᱭ ᱛᱤᱱ ᱥᱚ ᱴᱟᱠᱟᱢ ᱮᱢᱟᱭ ᱪᱟᱨᱥᱚ ᱴᱟᱠᱟᱢ‌ ᱮᱢᱟᱭ ᱦᱮᱸ ᱥᱮ᱾
ᱟᱪᱪᱷᱟ ᱢᱚᱱᱮ ᱟᱯ ᱟᱪᱪᱷᱟ ᱪᱷᱟ ᱟᱯᱮ ᱥᱮᱜ ᱫᱚ ᱛᱟᱨᱢᱟᱱᱮ ᱫᱚ ᱡᱮ ᱴᱩᱠᱩ ᱵᱩᱡᱩᱜᱼᱼ ᱠᱟᱱᱟ ᱟᱯᱮ ᱥᱮᱜ ᱫᱚ ᱦᱚᱪᱷᱮ ᱢᱟᱱᱮ ᱯᱷᱤᱠᱥ ᱚᱱᱮ ᱢᱤᱫᱴᱟᱝ ᱮᱸ ᱥᱟᱵ ᱨᱟᱠᱟᱵ ᱢᱟᱱᱮᱼᱼ ᱥᱟᱵ ᱢᱤᱫᱴᱟᱝ ᱡᱮ ᱱᱤᱭᱟᱹ ᱴᱟᱜ ᱱᱤᱱᱭᱟᱹᱜ ᱜᱟᱱ ᱠᱟᱹᱣᱰᱤ ᱮᱢ ᱦᱩᱭᱩᱜ-ᱟ ᱚᱱᱠᱟ ᱫᱚ ᱵᱟᱹᱱᱩᱜ ᱟᱹᱱᱤᱡ?
ᱦᱮᱸ ᱚᱱᱠᱟ ᱢᱮᱱᱟᱜ ᱜᱮᱭᱟ ᱞᱮᱠᱤᱱ ᱮ ᱡᱟᱦᱟᱸ ᱟᱹᱛᱩ ᱨᱮᱱᱟᱜ ᱟᱹᱞᱤᱧ ᱢᱮᱱᱟᱜ ᱞᱤᱧᱟᱹ ᱱᱟ ᱚᱱᱟ ᱟᱹᱛᱩ ᱨᱮᱫᱚ ᱚᱱᱠᱟ ᱫᱚ ᱵᱟᱝ ᱾ ᱡᱟᱦᱟᱸ ᱞᱮᱠᱟ ᱵᱤᱱ ᱯᱚᱴᱟ ᱯᱩᱴᱤᱭ ᱫᱟᱼᱼ
ᱠᱟᱨᱚ ᱪᱮᱫᱟᱜ ᱤᱧ ᱞᱟᱹᱭᱟᱢ ᱠᱟᱱᱟ ᱚᱝᱠᱟ ᱠᱷᱟᱱ ᱫᱚ ᱟᱢᱟᱜ ᱠᱚᱣᱟ ᱢᱟᱱᱮ ᱠᱟᱣᱰᱤᱢ ᱥᱮᱵᱷ ᱫᱟᱲᱮᱜ-ᱟ᱾ ᱟᱨ ᱟᱞᱮ ᱥᱮᱫ ᱫᱚ ᱱᱚᱝᱠᱟ ᱠᱷᱟᱡ ᱫᱚ ᱠᱟᱹᱣᱰᱤ ᱵᱟᱝ ᱥᱮᱵᱚᱜ-ᱟ᱾
ᱵᱟ ᱥᱮᱵᱚᱜ-ᱟ ᱢᱟᱱᱮᱼᱼ
ᱟᱵᱟᱨ ᱱᱚᱣᱟ ᱱᱮᱛᱟᱨ ᱨᱮᱱᱮᱢ ᱢᱩᱞᱤᱭᱟᱹ ᱠᱚᱛᱮ ᱟᱵᱟᱨ ᱵᱟᱠᱚ ᱠᱟᱹᱢᱤᱭᱟ ᱪᱮᱜ ᱤᱧ ᱞᱟᱹᱭ ᱟᱢᱟ ᱱᱮᱛᱟᱨ ᱨᱮᱱ ᱢᱩᱞᱤᱭᱟᱹ ᱫᱚ᱾ ᱠᱟᱹᱢᱤ ᱭᱟᱠᱚ ᱠᱷᱩᱵ ᱠᱚᱢ ᱟᱨ ᱥᱚᱢᱚᱭ ᱚᱠᱛᱚ ᱵᱮᱥᱤ ᱠᱚ ᱚᱡᱮᱭ ᱛᱟᱢᱟ ᱟᱢᱟᱜ᱾
ᱦᱮᱸ ᱦᱮᱸ᱾ ᱟᱭ ᱤᱱᱮ ᱜᱮ᱾ ᱤᱱᱟᱹ ᱜᱮ ᱤᱱᱟᱹ ᱡᱟᱦᱟᱸ ᱛᱤᱱᱟᱹᱜ ᱯᱚᱴᱟ ᱯᱷᱩᱴᱤ ᱪᱮᱛᱟᱱ ᱨᱮ ᱥᱮ ᱟᱨ ᱵᱟᱠᱷᱟᱱ ᱱᱚᱝᱠᱟᱢ ᱟᱹᱜᱩᱭ ᱭᱟ ᱢᱟᱱᱮ ᱡᱟᱦᱟᱸᱼᱼ ᱯᱷᱤᱠᱥ ᱠᱚᱜ-ᱟ ᱚᱱᱟ ᱢᱟ ᱤᱱᱟᱹᱜ ᱛᱮᱢᱟ ᱮᱢᱛᱮ ᱦᱩᱭᱩᱜ ᱛᱟᱢᱟ ᱥᱮ᱾
ᱦᱚᱸ ᱚᱱᱟ ᱫᱚ ᱮᱢ ᱛᱮᱜᱮ ᱞᱟᱠᱛᱤ ᱠᱟᱱᱟ ᱵᱟᱢ ᱢᱟᱭ ᱨᱮᱦᱚᱸ ᱵᱟᱭ ᱦᱤᱡᱩᱜ-ᱟ ᱩᱱᱤ ᱫᱚ ᱟᱢ ᱡᱚᱠᱷᱼᱼ ᱠᱷᱚᱱ ᱜᱮ ᱦᱚᱦᱚᱢ ᱪᱟᱞᱟᱜ-ᱟ ᱥᱮ ᱛᱚᱠᱷᱚᱱ ᱜᱮ ᱞᱟᱹᱭ ᱟᱢᱟᱭ ᱱᱤᱱᱟᱹᱜ ᱠᱟᱹᱣᱰᱤ ᱵᱟᱠᱷᱟᱡ ᱤᱧ ᱫᱚ ᱵᱟᱹᱧ ᱪᱟᱞᱟᱜ ᱟᱨ ᱱᱤᱱᱟᱹᱜ ᱦᱚᱸᱼᱼ ᱟᱨ ᱱᱤᱱᱟᱹᱜ ᱥᱟᱰᱮ ᱞᱮᱱᱠᱷᱟᱱ ᱜᱮ ᱤᱧ ᱫᱚ ᱵᱟᱹᱧ ᱛᱟᱦᱮᱱᱟ ᱟᱫᱚ ᱚᱲᱟᱜ ᱤᱧ ᱪᱟᱞᱟᱜ᱾
ᱛᱟᱦᱮᱸᱱᱟ ᱦᱮᱸ ᱱᱚᱛᱮ ᱫᱚ ᱢᱟᱱᱮ ‌ ᱴᱟᱭᱤᱢᱤᱝ ᱠᱚᱫᱚ ᱯᱷᱤᱠᱥ ᱴᱷᱤ ᱜᱮ ᱠᱟᱱᱟ ᱞᱟᱹᱭ ᱞᱮᱠᱷᱟᱱ ᱫᱚ ᱥᱮᱛᱟᱜ ᱥᱟᱛ ᱟᱴ ᱵᱟᱡᱮ ᱥᱮᱫ ᱠᱷᱚᱱ ᱠᱚ ᱥᱟᱵᱚᱜ ᱠᱷᱟᱡ ᱫᱚᱼᱼ ᱟᱹᱭᱩᱵ ᱵᱮᱲᱟ ᱤᱱᱟᱹᱜ ᱛᱟᱨᱟᱥᱤᱧ ᱵᱮᱲᱟ ᱤᱱᱟᱹᱜ ᱪᱟᱨ ᱵᱟᱡᱮ ᱫᱷᱟᱹᱨᱤᱡ ᱠᱚ ᱥᱟᱵᱚᱜ-ᱟ ᱦᱮᱸ ᱥᱮ᱾
ᱚ ᱛᱟᱞ ᱢᱟ ᱟᱯᱮ ᱚᱱᱛᱮ ᱜᱮ ᱵᱷᱟᱜᱮ ᱛᱚ ᱟᱞᱮ ᱱᱚᱱᱛᱮ ᱫᱚᱼᱼ ᱩᱱᱟᱹᱜ ᱟᱢ ᱞᱟᱹᱭ ᱠᱮᱫᱟᱢ ᱥᱮ ᱥᱟᱛ ᱟᱴ ᱵᱟᱡᱮ ᱫᱚ ᱟᱞᱮ ᱥᱮᱜ ᱵᱟᱠᱚ ᱪᱟᱞᱟᱜ-ᱟ, ᱟᱞᱮ ᱥᱮᱜ ᱫᱚ ᱱᱚᱴᱟ ᱚᱱᱟ ᱠᱟᱹᱢᱤ ᱨᱮ ᱞᱟᱜᱟᱜ-ᱟ᱾ ᱟᱵᱟᱨ ᱥᱟᱲᱮ ᱪᱟᱨᱴᱟ ᱯᱟᱴᱴᱟ ᱵᱟᱡᱟᱜ ᱛᱚᱵᱮ ᱨᱟᱠᱟᱵᱚᱜ ᱟᱭ᱾ ᱴᱷᱤᱠ ᱜᱮᱭᱟ ᱟᱵᱟᱨ ᱚᱸᱰᱮ ᱛᱟᱞᱟ ᱨᱮ ᱟᱵᱟᱨ ᱢᱮᱱᱟᱜᱼᱼ ᱛᱟᱢᱟ ᱫᱚ ᱚᱱᱮ ᱡᱮ ᱢᱟᱡᱟᱱᱚᱜᱼᱟᱭ ᱥᱮ ᱢᱟᱡᱟᱱ ᱚᱸᱰᱮ ᱢᱤᱫ ᱜᱷᱚᱱᱴᱟ ᱥᱟᱵ ᱠᱟᱜ ᱢᱮ ᱟᱢᱟᱜ᱾
ᱦᱮᱸ ᱦᱮᱸ᱾
ᱟᱯᱮ ᱥᱮᱫ ᱜᱮ ᱵᱮᱥ ᱵᱟᱲᱟ ᱟᱞᱮᱼᱼ
ᱦᱮᱸ ᱦᱮᱸ ᱟᱲ ᱵᱟᱡᱮ ᱠᱷᱚᱱ ᱟᱴ ᱵᱟᱡᱮ ᱠᱷᱚᱱ ᱪᱟᱨ ᱵᱟᱡᱮ ᱫᱷᱟᱹᱨᱤᱡ ᱠᱚ ᱥᱟᱵᱚᱜ-ᱟ ᱰᱷᱟᱭᱥᱚ ᱴᱟᱠᱟ ᱠᱚ ᱦᱟᱛᱟᱣᱟ ᱵᱟᱠᱷᱟᱱ ᱫᱩᱥᱚ ᱴᱟᱠᱟ ᱠᱚᱣᱟ ᱛᱟᱣᱟ ᱱᱚᱛᱮ ᱫᱚ ᱤᱱᱟᱹ ᱠᱷᱚᱱ ᱵᱤᱥᱤ ᱫᱚ ᱵᱟᱝᱟ ᱾ ᱦᱮᱸ ᱛᱤᱱᱥᱚ ᱴᱟᱠᱟ ᱦᱚᱸ‌ ᱟᱰᱤ ᱠᱚᱢ ᱠᱚ ᱮᱢᱟ ᱠᱚᱣᱟ, ᱡᱟᱦᱟᱸ ᱞᱮᱠᱟ ᱠᱚ ᱟᱜᱩ ᱪᱮᱛ ᱛᱟᱱ ᱨᱮ ᱦᱮᱸ ᱥᱮ ᱡᱟᱦᱟᱸ ᱞᱮᱠᱟ ᱡᱟᱦᱟᱸ ᱞᱚᱜᱚᱱ ᱪᱟᱵᱟ ᱥᱟᱱᱟᱭᱮ ᱠᱟᱱ ᱠᱷᱟᱡ ᱢᱟᱱᱮ ᱥᱟᱸᱜᱮ ᱫᱷᱟᱨᱟ ᱟᱜᱩ ᱥᱟᱱᱟᱭᱮ ᱠᱟᱱᱟ ᱛᱚ ᱛᱤᱱᱥᱚ ᱴᱟᱠᱟ ᱠᱟᱛᱮᱱ ᱦᱚᱸᱭ ᱟᱜᱩ ᱫᱟᱲᱮᱭᱟ ᱠᱚ ᱠᱷᱟᱡ ᱾ ᱦᱚ ᱚᱱᱟ ᱦᱚᱸ ᱟᱞᱟᱫᱟ ᱜᱮᱭᱟ ᱟᱢ ᱡᱟᱦᱟᱸ ᱞᱮᱠᱟᱢ ᱯᱚᱴᱟᱣ ᱫᱟᱲᱮᱭᱟ ᱚᱱᱠᱟᱢ ᱟᱜᱩ ᱫᱟᱲᱮ ᱭᱟᱠᱚᱣᱟ ᱱᱚᱛᱮ ᱫᱚ ᱦᱮᱸ ᱥᱮ ᱾
ᱚᱻ ᱟᱞᱮ ᱥᱮᱜ ᱦᱚᱸ ᱢᱮᱱᱟᱜ ᱠᱚᱣᱟ ᱚᱱᱠᱟ ᱞᱚᱜᱚᱱ ᱜᱮ ᱪᱟᱵᱟ ᱞᱟᱹᱜᱤᱫ ᱥᱟᱸᱜᱮ ᱫᱟᱨᱟᱢ ᱠᱤᱱᱛᱩ ᱟᱢ ᱫᱚ ᱠᱟᱣᱰᱤ ᱵᱤᱥᱤ ᱞᱟᱜᱟᱜ ᱛᱟᱢᱟ ᱾
ᱦᱚᱭ ᱵᱤᱥᱤ ᱞᱟᱜᱟᱜ-ᱟ ᱱᱚᱛᱮ ᱦᱚᱸ ᱞᱮᱠᱤᱱ ᱮ ᱞᱚᱜᱚᱱ ᱦᱩᱭᱩᱜ ᱛᱟᱢᱟ ᱦᱮᱸ‌ᱥᱮ ᱾ ᱟᱨ ᱞᱚᱜᱚᱱ ᱵᱟᱝ ᱦᱩᱭᱩᱜ ᱥᱟᱱᱟᱢᱟ ᱠᱷᱟᱡ ᱡᱟᱦᱟᱸ ᱛᱤᱱᱟᱹᱜ ᱯᱷᱤᱠᱥ ᱮ ᱦᱚᱸ ᱡᱟᱦᱟᱸ ᱛᱤᱱᱟᱹᱜ ᱛᱮ ᱟᱠᱚ ᱠᱚ ᱦᱤᱡᱩᱜ-ᱟ ᱞᱟᱹᱭᱟ ᱠᱚ ᱤᱱᱟᱹᱜ ᱛᱮ ᱮᱢᱚᱜ ᱦᱩᱭᱩᱜ ᱛᱟᱢᱟ ᱦᱮᱸ ᱥᱮ ᱾
ᱦᱚᱸ ᱮᱢ ᱛᱚ ᱟᱢ ᱦᱚᱸ ᱟᱢᱟᱜ ᱠᱟᱢᱤ ᱡᱚᱠᱷᱚᱱ ᱞᱚᱜᱚᱱ ᱚᱱᱚᱝ ᱦᱩᱭᱩᱜ ᱛᱟᱢᱟ ᱛᱟᱦᱚᱞᱮ ᱛᱚ ᱮᱢ ᱫᱚᱨᱠᱟᱨ ᱠᱟ ᱞᱟᱹᱠᱛᱤ ᱠᱟᱱᱟ ᱾
ᱦᱮᱸ ᱦᱮᱸ ᱱᱤᱭᱟᱹᱛᱮ ᱾ ᱚᱱᱛᱮ ᱢᱟᱭᱱᱤᱝ ᱥᱤᱢ ᱠᱚ ᱢᱮᱱᱟᱜ ᱠᱚᱜᱮᱭᱟ ᱢᱟᱭᱱᱤᱝ ᱠᱚ ᱱᱚᱝᱠᱟ ᱠᱳᱢᱯᱟᱱᱤ ᱠᱚ?
ᱦᱚᱸ ᱱᱚᱱᱛᱮ ᱫᱚ ᱢᱮᱱᱟᱜᱼᱟ ᱢᱮᱱᱟᱜᱼᱟ ᱢᱮᱱᱟᱜᱼᱟ ᱱᱚᱱᱛᱮ ᱫᱚ ᱫᱮ ᱵᱷᱟᱜᱤ ᱜᱮ ᱢᱮᱱᱟᱜᱼᱟ ᱾
ᱚ ᱚᱱᱠᱟ ᱵᱟᱡᱟᱨ ᱠᱚᱢᱟ ᱥᱩᱨ ᱜᱮᱭᱟ ᱞᱟᱹᱭ ᱞᱮᱠᱷᱟᱡ ᱫᱚ ᱦᱮᱸᱥᱮ ᱾
ᱦᱚᱸ ᱦᱚᱸ ᱟᱞᱮ ᱱᱚᱱᱛᱮ ᱫᱚ ᱵᱟᱡᱟᱨ ᱥᱩᱨ ᱜᱮᱭᱟ ᱟᱸ ᱵᱷᱟᱜᱤ ᱜᱮ ᱥᱩᱨᱟ ᱾
ᱟᱪᱪᱷᱟ ᱟᱪᱪᱷᱟ ᱟᱞᱮ ᱠᱟᱴᱤᱡ ᱱᱚᱛᱮ ᱵᱩᱨᱩ ᱫᱤᱥᱚᱢ ᱞᱮ ᱯᱟᱲᱟᱣ ᱫᱷᱟᱨᱟᱜ ᱠᱟᱱᱟ ᱛᱮᱸ ᱥᱟᱺᱜᱤᱧ ᱫᱷᱟᱨᱟ ᱦᱩᱭᱩᱜᱼᱟ ᱾
ᱞᱟᱹᱭ ᱫᱟᱢ ᱥᱮ ᱵᱷᱟᱹᱜᱤᱭᱟ ᱢᱤᱫ ᱫᱤᱠ ᱧᱮᱞ ᱞᱮᱠᱷᱟᱱ ᱱᱚᱰᱮ ᱫᱚ ᱠᱟᱹᱢᱤ ᱠᱚᱢ ᱧᱟᱢᱟ ᱵᱷᱟᱹᱜᱤᱭᱟ ᱠᱤᱱᱛᱩ ᱱᱤᱭᱟᱹ ᱴᱩᱠᱩᱧ ᱤᱧ ᱞᱟᱹᱭᱟᱢᱟ ᱡᱮ ᱟᱯᱮ ᱚᱱᱛᱮ ᱡᱮ ᱢᱟᱱᱮ ᱪᱮᱫ ᱞᱟᱹᱭᱟᱢᱟ ᱟᱛᱳ ᱫᱤᱥᱚᱢ ᱨᱮᱱᱟᱜ ᱡᱟ ᱤᱡᱟᱹ ᱢᱮᱱᱟᱜ ᱟᱥᱮ ᱚᱱᱠᱟ ᱞᱮᱠᱟ ᱫᱚ ᱵᱟᱹᱱᱩᱜ ᱟᱹᱱᱤᱡ ᱧᱮᱞ ᱢᱮ ᱾ ᱞᱮᱱᱠᱷᱟᱱ ᱜᱮ ᱥᱟᱱᱛᱤ ᱛᱮ ᱡᱟᱹᱯᱤᱫ ᱮᱢ ᱧᱟᱢᱟ, ᱡᱟᱦᱟᱱᱟᱱ ᱡᱟᱦᱟᱱ ᱡᱟᱦᱟᱱᱟᱜ ᱨᱮᱱᱟᱜ ᱥᱟᱰᱮ ᱜᱟᱹᱲᱤ ᱨᱮᱱᱟᱜ ᱥᱮ ᱡᱟᱦᱟᱸᱱ ᱨᱮᱱᱟᱜ ᱥᱟᱰᱮ ᱵᱟᱢ ᱧᱟᱢᱟ ᱾ ᱥᱟᱱᱛᱤ ᱢᱟᱱᱮ ᱯᱚᱨᱤᱵᱮᱥ ᱨᱮᱱᱟᱜ ᱢᱤᱫᱴᱟᱝ ᱵᱷᱟᱜᱮ ᱥᱟᱱᱛᱤ ᱮᱠᱵᱟᱨᱮ ᱛᱯᱚᱨᱮ ᱟᱵᱟᱨ ᱧᱮᱞᱟᱢ ᱱᱚᱱᱛᱮ ᱟᱯᱮ ᱥᱮᱫ ᱡᱮᱢᱚᱱ ᱞᱚᱜᱚᱱ ᱢᱮᱱᱛᱮ ᱫᱟᱠᱟ ᱡᱚᱢ ᱠᱟᱛᱮ ᱠᱚ ᱪᱮᱫ ᱫᱚ ᱟᱴᱴᱟ ᱱᱚᱴᱟ ᱫᱚ ᱥᱟᱵ ᱠᱟᱹᱫᱤᱧ ᱟᱸᱻ ᱡᱟᱹᱥᱛᱤ ᱡᱩᱫᱤ ᱦᱩᱭᱩᱜ ᱠᱷᱟᱱ ᱫᱚᱥ ᱵᱟᱡᱮ ᱫᱷᱟᱹᱵᱤᱡ ᱠᱚ ᱛᱟᱦᱮᱱᱟ ᱦᱚᱲ ᱾ ᱛᱟᱭᱛᱚ ᱩᱱᱟᱹᱜ ᱦᱚᱸ ᱵᱟᱠᱚ ᱯᱟᱲᱟᱜ ᱜᱮᱭᱟ ᱢᱟᱱᱮ ᱥᱟᱛ ᱟᱴ ᱵᱟᱡᱮ ᱫᱷᱟᱹᱵᱤᱡ ᱠᱷᱟᱱ ᱜᱮ ᱦᱚᱲ ᱠᱚ ᱡᱟᱹᱯᱤᱫ ᱜᱮᱭᱟ ᱾ ᱠᱤᱱᱛᱩ ᱱᱚᱛᱮ ᱵᱟᱡᱟᱨ ᱥᱮᱫ ᱫᱚ ᱪᱮᱫ ᱦᱩᱭᱩᱜ ᱠᱟᱱᱟ ᱟᱢ ᱮᱜᱟᱨᱚᱴᱟ ᱵᱟᱨᱚᱴᱟ ᱫᱷᱟᱹᱵᱤᱡ ᱮ ᱡᱟᱜᱟᱜ ᱠᱟᱱᱟ ᱦᱚᱲ ᱾
ᱟᱪᱪᱷᱟ ᱟᱪᱪᱷᱟ ᱾
ᱠᱟᱹᱢᱤ ᱛᱟᱦᱮᱸ ᱫᱟᱲᱮᱭᱟᱜᱼᱟ ᱠᱤᱱᱛᱩ ᱪᱮᱫ ᱤᱧ ᱞᱟᱹᱭ ᱟᱢᱟ ᱥᱟᱱᱛᱤ ᱡᱤᱱᱤᱥᱴᱟᱜ ᱫᱚ ᱵᱟᱹᱱᱩᱜ ᱟᱹᱱᱤᱡ ᱾
ᱵᱟᱹᱱᱩᱜᱼᱟ ᱵᱟᱡᱟᱨ ᱫᱤᱥᱚᱢ ᱨᱮ ᱢᱟᱱᱮ ᱜᱚᱴᱟ ᱢᱟᱱᱮ ᱥᱟᱨᱟ ᱵᱮᱲᱟ ᱜᱚᱴᱟ ᱧᱤᱫᱟᱹ ᱜᱚᱴᱟ ᱥᱤᱧ ᱞᱟᱹᱭ ᱠᱮᱫᱟ ᱯᱟ ᱯᱮᱸ ᱯᱟᱸ ᱯᱮᱸ ᱤᱱᱟᱹ ᱛᱮᱜᱮ ᱠᱚ ᱫᱤᱱᱟ ᱦᱮᱸ, ᱦᱮᱸ ᱾
ᱟᱨ ᱚᱱᱛᱮ ᱟᱞᱮ ᱥᱮᱫ ᱠᱷᱚᱱᱟᱜ ᱫᱚ ᱚᱱᱛᱮ ᱟᱯᱮ ᱚᱱᱛᱮ ᱫᱚ ᱫᱟᱜ ᱫᱚ ᱵᱷᱟᱹᱜᱤ ᱜᱮ ᱡᱟᱹᱲᱤᱭᱟ ᱪᱮᱫᱟᱜ ᱤᱧ ᱞᱟᱹᱭ ᱫᱟ ᱱᱚᱱᱛᱮ ᱫᱚ ᱫᱟᱨᱮ ᱠᱚ ᱵᱟᱹᱱᱩᱜ ᱟᱹᱱᱤᱡ ᱥᱮ, ᱟᱨ ᱵᱤᱨ ᱵᱩᱨᱩ ᱚᱱᱛᱮ ᱫᱚ ᱵᱤᱨ ᱠᱚ ᱢᱮᱱᱟᱜᱼᱟ ᱟᱥᱮ ᱚᱱᱟ ᱠᱷᱟᱹᱛᱤᱨ ᱛᱮ ᱚᱱᱟ ᱨᱮᱱᱟᱜ ᱯᱨᱚᱠᱤᱛᱤ ᱨᱮᱱᱟᱜ ᱢᱤᱫᱴᱟᱝ ᱤᱭᱟᱹ ᱢᱮᱱᱟᱜᱼᱟ ᱾
ᱦᱮᱸ ᱱᱚᱛᱮ ᱫᱚ ᱫᱚᱢᱮ ᱜᱮ ᱞᱟᱹᱭ ᱞᱮᱠᱷᱟᱡ ᱫᱚ ᱢᱟᱱᱮ ᱜᱚᱴᱟ ᱥᱤᱧ ᱜᱚᱴᱟ ᱧᱤᱫᱟᱹ ᱟᱠᱟᱫᱟᱭ ᱢᱟᱱᱮ ᱞᱟᱜᱟᱛᱟᱨ ᱩᱱᱛᱨᱤᱥ ᱛᱟᱹᱨᱤᱠᱷ ᱠᱷᱚᱱ ᱛᱮᱦᱮᱧ ᱫᱷᱟᱹᱨᱤᱡ ᱱᱟᱜ ᱞᱟᱜᱟᱛᱟᱨᱮ ᱫᱟᱜ ᱟᱠᱟᱫ ᱱᱟᱜ ᱾
ᱢᱟᱱᱮ ᱠᱟᱨᱤ ᱤᱱᱟᱹᱜ ᱟᱫᱷᱟ ᱜᱷᱚᱱᱴᱟ ᱜᱟᱱ ᱮ ᱨᱩᱠᱟᱹᱣ ᱧᱚᱜᱼᱟ ᱯᱷᱤᱨ ᱟᱨᱦᱚᱸ ᱪᱟᱹᱞᱩᱭ ᱮᱜ-ᱟ ᱛᱟᱭ ᱫᱟᱜ ᱾ ᱟᱨ ᱛᱮᱦᱮᱧ ᱢᱟ ᱜᱚᱴᱟ ᱥᱤᱝ ᱜᱮ ᱜᱮ ᱡᱟᱲᱤᱭ ᱮᱱᱟ ᱜᱟᱯᱟ ᱜᱮ ᱱᱟᱦᱟᱜ ᱤᱫᱤᱪᱚᱝ ᱱᱟᱜ ᱜᱟᱯᱟ ᱢᱟᱭ ᱛᱷᱤᱨᱟ ᱞᱮᱠᱟ ᱠᱚ ᱵᱩᱡᱷᱟᱹᱣ ᱮᱫᱟ ᱱᱟᱦᱟᱜ ᱾ ᱚᱱᱠᱟ ᱵᱩᱡᱷᱟᱹᱜ ᱠᱟᱱᱟ ᱦᱮᱸ
ᱟᱫᱚ ᱢᱤᱫᱴᱟᱝ ᱜᱮ ᱪᱮᱫ ᱦᱳᱭ ᱠᱟᱱᱟ ᱱᱤᱭᱟᱹ ᱨᱮᱫᱚ ᱜᱟᱹᱭ ᱜᱟᱰᱟ ᱠᱚᱠᱚ ᱢᱮᱱᱟᱜ ᱠᱚᱣᱟ ᱰᱟᱝ ᱜᱟᱹᱭ ᱠᱚ ᱩᱱᱠᱩᱣᱟᱜ ᱟᱜᱮ ᱚᱥᱩᱵᱤᱫᱟ ᱾ ᱴᱤᱝ ᱦᱚᱸ ᱵᱟᱠᱚ ᱪᱟᱞᱟᱣ ᱫᱟᱲᱮᱭᱟᱜᱼᱟ ᱱᱤᱭᱟᱹ ᱫᱟᱜ ᱡᱟᱹᱲᱤ ᱞᱮᱱᱠᱷᱟᱱᱮ ᱾
ᱵᱟᱝ ᱱᱚᱛᱮᱱ ᱫᱚ ᱦᱟᱸᱜ ᱱᱚ ᱰᱟᱹᱟᱝᱨᱤ ᱠᱚ ᱚᱱᱠᱟᱱᱟᱜ ᱠᱤ ᱥᱮᱱᱚᱜ ᱜᱮᱭᱟ ᱠᱚ ᱩᱱᱠᱩ ᱫᱚ ᱡᱟᱦᱟᱸ ᱛᱤᱱᱟᱹᱜ ᱡᱟᱹᱲᱤ ᱨᱮᱦᱚᱸ ᱠᱚ ᱩᱴᱷᱟᱹᱣ ᱠᱚᱜ ᱜᱮᱭᱟ ᱾
ᱦᱚᱸ ᱱᱚᱱᱛᱮ ᱫᱚᱦᱚ ᱠᱚ ᱪᱟᱞᱟᱜ ᱜᱮᱭᱟ ᱵᱟᱝᱼᱟ ᱫᱚ ᱵᱟᱝᱼᱟ ᱟᱫᱚ ᱪᱤᱠᱟᱹᱜᱼᱟ ᱱᱚᱱᱛᱮ ᱫᱚ ᱢᱟᱱᱮ ᱫᱟᱜ ᱮ ᱡᱟᱹᱲᱤᱭᱟ ᱡᱮᱢᱚᱱ ᱥᱮ ᱦᱟᱱᱛᱮ ᱱᱟᱱᱛᱮ ᱵᱟᱭ ᱟᱹᱛᱤᱧᱟ ᱢᱤᱫᱴᱷᱮᱱ ᱾ ᱦᱟᱛᱮ ᱱᱟᱛᱮ ᱫᱟᱹᱲᱟᱲᱟ ᱟ ᱟᱫᱚ ᱟᱞᱮ ᱱᱚᱱᱛᱮ ᱫᱚ ᱪᱮᱫ ᱛᱚᱞᱟ ᱠᱚ ᱜᱤᱰᱤᱭ ᱠᱟᱫᱟ ᱥᱮ ᱟᱢ ᱰᱟᱝᱨᱤ ᱥᱟᱞᱟᱜ ᱡᱩᱫᱤ ᱵᱟᱢ ᱛᱟᱦᱮᱱᱟ ᱥᱮ ᱟᱢᱤᱡ ᱰᱟᱝᱨᱤ ᱟᱠᱚᱥᱮᱫ ᱠᱚ ᱞᱟᱜᱟ ᱜᱚᱫ ᱠᱟᱭᱟ ᱟᱢ ᱫᱚ ᱟᱫᱚ ᱯᱤᱪᱷᱟᱹ ᱛᱮ ᱵᱟᱢ ᱧᱟᱢ ᱧᱟᱢᱮᱭᱟ ᱾ ᱞᱟᱜᱟᱼᱟ ᱥᱚᱢᱚᱭ ᱥᱟᱨᱟᱫᱤᱱ ᱞᱟᱜᱟᱜ ᱛᱟᱢᱟ᱾
ᱦᱮᱸ ᱦᱳᱭ ᱛᱚᱵᱮ ᱜᱚᱝᱠᱮ ᱢᱟ ᱤᱱᱠᱟᱹ ᱜᱮᱞᱟᱝ ᱜᱟᱞᱚᱪᱟ ᱦᱮᱸ᱾ ᱚᱠᱛᱚ ᱯᱟᱞᱮᱛ ᱦᱩᱭ ᱡᱟᱣᱨᱟᱜ ᱠᱟᱱᱟ ᱱᱟᱜ ᱾
ᱟᱨ ᱤᱭᱟᱹ ᱠᱚᱫᱚ ᱦᱮᱞᱳ ᱾
ᱦᱮᱸ ᱜᱚᱝᱠᱮ ᱞᱟᱹᱭᱵᱤᱱ᱾
ᱦᱮᱸ ᱞᱟᱹᱭ ᱫᱤᱧ ᱚᱲᱟᱜ ᱠᱚᱨᱮ ᱫᱚ ᱵᱮᱥ ᱵᱟᱲᱟ ᱜᱮ?
ᱦᱮᱸ ᱵᱮᱥ ᱵᱟᱲᱟᱜ ᱜᱮ, ᱟᱯᱮ ᱜᱮ ᱚᱠᱟ ᱞᱮᱠᱟ ᱢᱮᱱᱟᱜ ᱯᱮᱭᱟ ᱚᱱᱛᱮ?
ᱟᱞᱮ ᱦᱚᱸ ᱵᱮᱥ ᱵᱟᱲᱟ ᱜᱮ, ᱟᱫᱚ ᱟᱯᱮ ᱫᱤᱥᱚᱢ ᱠᱷᱚᱱᱟᱜ ᱫᱚ ᱵᱩ ᱢᱟᱱᱮ ᱵᱩᱨᱩ ᱵᱚᱸᱜᱟ ᱫᱚ ᱥᱳᱨ ᱜᱮᱭᱟ ᱥᱮ ᱥᱟᱺᱜᱤᱧ ᱜᱮᱭᱟ?
ᱮ ᱥᱟᱺᱜᱤᱧ ᱜᱮᱭᱟ ᱞᱟᱹᱭ ᱞᱮᱠᱷᱟᱡ ᱫᱚ ᱡᱷᱟᱲᱠᱷᱚᱸᱰ ᱫᱤᱥᱚᱢ ᱨᱮ ᱦᱩᱭᱩᱜᱼᱟ ᱥᱮ ᱟᱞᱮ ᱫᱚ ᱡᱷᱟᱲᱠᱷᱚᱸᱰ ᱫᱚ ᱵᱟᱝᱟ ᱩᱰᱤᱥᱥᱟ ᱞᱮ ᱯᱟᱲᱟᱜᱼᱟ ᱟᱞᱮ ᱫᱚ᱾
ᱚᱻᱩᱲᱤᱥᱟ ᱟᱯᱮ ᱚᱱᱛᱮ ᱦᱚᱸᱛᱚ ᱮᱸ ᱮ ᱟᱹᱰᱤ ᱱᱟᱯᱟᱭ ᱱᱟᱯᱟᱭ ᱡᱟᱭᱜᱟ ᱠᱚ ᱢᱮᱱᱟᱜᱼᱟ, ᱮ ᱟᱨ ᱚᱱᱛᱮ ᱫᱚ ᱫᱟᱬᱟᱱ ᱡᱟᱭᱜᱟ ᱠᱚᱦᱚᱸ ᱢᱮᱱᱟᱜᱼᱟ ᱛᱚ ᱵᱮᱥ ᱜᱮ ᱾
ᱦᱮᱸ ᱦᱮᱸ ᱢᱮᱱᱟᱜᱼᱟ ᱯᱮᱨᱮᱡ ᱠᱟᱱᱟ᱾
ᱟᱫᱚ ᱯᱩᱨᱟᱹᱯᱩᱨᱤ ᱢᱚᱭᱩᱨᱵᱷᱚᱸᱡᱽ ᱰᱤᱥᱴᱨᱤᱠᱴ᱾
ᱯᱩᱨᱟᱹ ᱢᱚᱭᱩᱨᱵᱷᱚᱸᱡᱽ ᱰᱤᱥᱴᱤᱠᱴ ᱩᱛᱟᱹᱨ ᱾
ᱚ ᱡᱟᱭᱦᱳᱠ ᱢᱤᱫᱴᱟᱝ ᱚᱸ ᱢᱟᱱᱮ ᱪᱮᱫ ᱤᱧ ᱞᱟᱹᱭᱟ ᱵᱷᱟᱹᱜᱤ ᱡᱟᱭᱜᱟ ᱨᱮ ᱢᱮᱱᱟᱜᱼᱟ ᱟᱵᱚ ᱜᱩᱨᱩ ᱜᱚᱝᱠᱮ ᱡᱟᱦᱟᱸᱭ ᱦᱮᱸ ᱟᱵᱟᱨ ᱪᱮᱫ ᱤᱧ ᱞᱟᱹᱭᱟ ᱚ ᱦᱚᱨᱚᱯ ᱠᱚᱭ ᱚᱞ ᱞᱮᱫᱟᱭ, ᱦᱳᱭ ᱚᱞ ᱞᱮᱫᱟ ᱾
ᱟᱫᱚ ᱩᱱᱤᱭᱟᱜ ᱚᱲᱟᱜ ᱫᱚ ᱟᱯᱮ ᱠᱷᱚᱱᱟᱜ ᱥᱟᱺᱜᱤᱧ ᱜᱮᱭᱟ ᱥᱮ ᱥᱩᱨ ᱜᱮᱭᱟ? ᱛᱟᱦᱞᱮ ᱫᱚ ᱵᱷᱟᱜᱮ
ᱦᱮᱸ ᱜᱚᱝᱠᱮ ᱚᱠᱛᱚ ᱠᱚ ᱯᱚᱞᱚᱢ ᱤᱫᱤ ᱠᱟᱱᱟ ᱵᱟᱠᱷᱟᱱ ᱟᱨ ᱢᱤᱫ ᱫᱷᱟᱣ ᱞᱟᱝ ᱜᱟᱞᱚᱪ ᱟ ᱱᱟᱜ ᱦᱮᱸ᱾
ᱦᱚᱸ ᱦᱚᱸ ᱦᱚᱸ ᱴᱷᱤᱠ ᱜᱮᱭᱟ, ᱴᱷᱤᱠ ᱜᱮᱭᱟ ᱾